ᱦᱮᱞᱳ
ᱦᱮᱞᱳ
ᱦᱮᱸ, ᱜᱚᱝᱠᱮ
ᱦᱮᱞᱳ
ᱟᱪᱪᱷᱟ ᱦᱟᱞᱳ
ᱦᱮᱸ ᱟᱸᱡᱚᱢᱚ ᱠᱟᱱᱟ?
ᱦᱮᱸ ᱟᱸᱡᱚᱢᱚᱜ ᱠᱟᱱᱟ ᱦᱮᱸ ᱜᱚᱢᱠᱮ ᱛᱟᱦᱚᱞᱮ, ᱪᱮᱫ ᱠᱚᱢ ᱪᱤᱠᱟᱹ ᱵᱟᱲᱟᱭᱫᱟ?
ᱚᱲᱟᱜ ᱠᱚᱨᱮ ᱜᱮ, ᱚᱲᱟᱜ ᱠᱚᱨᱮ ᱠᱷᱚᱱ ᱜᱮ ᱠᱤᱢᱤ ᱵᱟᱲᱟ ᱦᱩᱭᱩᱜ ᱠᱟᱱᱟ
ᱟᱪᱪᱷᱟ ᱟᱪᱪᱷᱟ ᱪᱷᱟ ᱳᱭᱫᱟᱨ ᱠᱚ ᱛᱟᱦᱚᱞᱮ ᱪᱮᱫ ᱞᱮᱠᱟ ᱢᱮᱱᱟᱜ ᱠᱟᱜᱼᱟ?
ᱵᱷᱮᱥ ᱜᱮ
ᱵᱮᱥ ᱜᱮ ᱵᱟᱝ
ᱱᱚᱛᱮ ᱱᱤᱛᱚᱜ ᱫᱚ ᱟᱹᱰᱤ ᱟᱭᱢᱟᱭ ᱤᱭᱟᱹ ᱠᱟᱫᱟᱭ ᱥᱮ ᱨᱤᱢᱤᱞ ᱠᱟᱫᱟᱭ᱾ ᱨᱮᱭᱟᱲ ᱮᱭᱟᱲ ᱦᱚᱭ ᱫᱟᱭ
ᱦᱚᱸ ᱱᱚᱛᱮ ᱢᱟ ᱪᱷᱩ ᱜᱷᱟᱹᱲᱤᱡ ᱞᱟᱦᱟ ᱨᱮᱜᱮ ᱫᱟᱜ ᱵᱟᱲᱟ ᱠᱮᱜ-ᱟᱭ ᱵᱷᱟᱜᱤ ᱜᱮ᱾
ᱟᱪᱪᱷᱟ ᱟᱪᱪᱷᱟ᱾
ᱚᱱᱛᱮ ᱛᱟᱦᱞᱮ ᱟᱣᱹᱨᱤ ᱫᱟᱜ ᱵᱟᱲᱟᱭᱟ᱾ ᱟᱪᱪᱷᱟ ᱟᱪᱪᱷᱟ,
ᱦᱳᱭ ᱦᱳᱭ ᱱᱚᱛᱮ ᱟᱞᱮᱥᱮᱜ ᱫᱚ ᱵᱟᱭ ᱫᱟᱜ ᱠᱟᱫᱟᱭ ᱠᱷᱟᱹᱞᱤ ᱨᱤᱢᱤᱞ ᱧᱮᱞᱚᱜ ᱠᱟᱱᱟ ᱛᱚ ᱨᱤᱢᱤᱞ ᱠᱟᱫᱟᱭ᱾
ᱟᱯᱮ ᱥᱮᱜ ᱠᱚ ᱪᱮᱫ ᱞᱮᱠᱟ ᱩᱞ ᱠᱚ ᱵᱤᱞᱤ- ᱠᱟᱱᱟ ᱥᱮ ᱵᱟᱝ ᱟᱞᱮ ᱥᱮᱜ ‌ᱢᱟ ᱫᱚᱢᱮ ᱢᱤᱞᱤᱜ ᱠᱟᱱ ᱫᱚᱢᱮ ᱧᱩᱨᱩᱜ ᱠᱟᱱᱟ᱾ ᱟᱹᱰᱤ ᱟᱭᱢᱟ ᱡᱚᱢ ᱦᱩᱭᱩᱜ ᱠᱟᱱᱟ᱾
ᱚᱱᱛᱮ ᱱᱟᱜ ᱛᱟᱦᱞᱮ ᱤᱥᱠᱩᱞ ᱠᱚᱫᱚ ᱪᱮᱫ ᱞᱮᱠᱟ ᱢᱮᱱᱟᱜ ᱠᱟᱜ-ᱟ᱾ ᱠᱤᱠᱮ ᱛᱮ ᱯᱟᱲᱦᱟᱣ ᱞᱮᱠᱟᱱᱟᱜ
ᱟᱞᱮ ᱥᱮᱜ ᱤᱥᱠᱩᱞ ᱫᱚ ᱪᱤᱠᱤ ᱨᱮᱭᱟᱜ ᱫᱚ ᱵᱟᱹᱱᱩᱜ-ᱟ ᱥᱟᱱᱛᱟᱞᱤ ᱪᱤᱠᱤ ᱨᱮᱭᱟᱜ ᱫᱚ ᱵᱟᱹᱱᱩᱜ-ᱟ ᱛᱚ ᱦᱮᱸᱥᱮ ᱚᱱᱠᱟ ᱯᱟᱲᱦᱟᱣ ᱫᱚ ᱦᱩᱭᱩᱜ ᱠᱟᱱ ᱜᱮᱭᱟ ᱵᱚᱞᱮ ᱴᱤᱭᱩᱥᱚᱱ ᱞᱮᱠᱟ ᱫᱚ᱾ ᱟᱨ ᱪᱟᱞᱟᱜ ᱠᱟᱱ ᱜᱮᱭᱟ ᱠᱚ ᱯᱟᱲᱦᱟᱣ ᱴᱷᱤᱠ ᱜᱮ ᱦᱩᱭᱩᱜ ᱠᱟᱱᱟ᱾
ᱟᱫᱚ ᱮᱢᱱᱤ ᱤᱥᱠᱩᱞ ᱛᱟᱞᱟ ᱛᱮᱫᱚ ᱵᱟᱝ ᱦᱩᱭᱩᱜ ᱠᱟᱱᱟ ᱥᱮ ᱥᱟᱱᱛᱟᱲᱤ ᱯᱟᱲᱦᱟᱣ ᱠᱚᱫᱚ ᱟᱪᱪᱷᱟ ᱟᱪᱪᱷᱟ ᱟᱪᱪᱷᱟ᱾
ᱵᱳᱭ
ᱦᱩᱸ ᱦᱩᱸ ᱛᱟᱦᱚᱞᱮ ᱚᱠᱟᱞᱮ ᱛᱮ ᱚᱸᱰᱮ ᱫᱚ ᱪᱮᱫ ᱞᱮᱠᱟ ᱠᱚ ᱚᱞᱚᱜ ᱯᱟᱲᱦᱟᱣ ᱦᱚᱪᱚᱭᱮᱫ ᱠᱚᱣᱟ ᱛᱟᱦᱚᱞᱮ᱾
ᱦᱳᱭ ᱚᱱᱠᱟ ᱜᱮ ᱟᱫᱚ ᱥᱮᱪᱮᱫ ᱞᱮᱠᱟ ᱠᱚ ᱮᱢᱟ ᱠᱚ ᱠᱟᱱᱟ ᱚᱞ ᱪᱮᱢᱮᱫ ᱞᱮᱠᱟ ᱟᱨ ᱚᱱᱟ ᱠᱷᱚᱡ ᱠᱚ ᱪᱮᱫ ᱵᱟᱲᱟᱭᱫᱟ ᱟᱨ ᱮᱠᱡᱟᱢ ᱦᱚᱸ ᱦᱩᱭ ᱫᱚ ᱦᱩᱭᱩᱜ ᱠᱟᱱ ᱜᱮᱭᱟ ᱠᱚ ᱫᱚᱦᱚ ᱠᱟᱜ ᱜᱮᱭᱟ ᱚᱱᱠᱟ ᱜᱮ ᱚᱱᱟ ᱠᱚᱡᱮ ᱮᱠᱡᱟᱢ ᱵᱤᱱᱤᱰ ᱠᱚ ᱮᱢ ᱵᱟᱲᱟ ᱠᱟᱛᱮᱜ ᱞᱟᱦᱟ ᱥᱮᱜ ᱠᱚ ᱪᱟᱞᱟᱜ ᱠᱟᱱ ᱜᱮᱭᱟ᱾
ᱚᱱᱟ ᱫᱚ ᱛᱟᱦᱚᱞᱮ ᱜᱟᱶᱛᱟ ᱯᱟᱦᱟᱴᱟ ᱪᱮᱫ ᱠᱷᱚᱱ ᱥᱮ ᱪᱮᱫ?
ᱦᱳᱭ ᱦᱳᱭ,
ᱚᱱᱟ ᱪᱮᱛᱟᱱ ᱨᱮ ᱜᱤᱫᱽᱨᱟᱹ ᱠᱚ ᱪᱮᱫ ᱞᱮᱠᱟ ᱫᱩᱞᱟᱹᱲ ᱪᱮᱫ ᱞᱮᱠᱟ ᱠᱚ ᱮᱢᱟᱜ ᱠᱟᱱᱟ ᱦᱮᱡ ᱥᱮᱱᱚᱜ ᱠᱟᱱᱟ ᱠᱚᱥᱮ ᱵᱟᱝ ᱯᱟᱲᱦᱟᱣ ᱪᱮᱛᱟᱱ ᱨᱮ᱾
ᱦᱳᱭ ᱧᱮᱞ ᱫᱚ ᱧᱮᱞᱚᱜ ᱠᱟᱱ ᱜᱮᱭᱟ ᱵᱷᱟᱜᱮ ᱜᱮ ᱱᱤᱛᱚᱜ ᱫᱚᱠᱚ ᱪᱟᱞᱟᱜ ᱠᱟᱱᱛᱮ ᱚᱱᱠᱟ ᱟᱹᱭᱠᱟᱹᱜ ᱠᱟᱱ ᱜᱮᱭᱟ ᱡᱮ ᱟᱹᱰᱤ ᱜᱤ ᱜᱚᱨᱚᱡᱽ ᱢᱮᱱᱟᱜ ᱛᱟᱠᱚ ᱞᱮᱠᱟ ᱜᱮ᱾ ᱟᱨ
ᱟᱪᱷᱟ ᱚᱱᱟ ᱢᱟ ᱱᱟᱯᱟᱭ ᱠᱟᱛᱷᱟ ᱜᱮ ᱛᱟᱦᱚᱞᱮ᱾ ᱟᱵᱚᱨᱮᱱ ᱛᱟᱦᱚᱞᱮ ᱯᱚ-ᱯᱚᱝᱲᱟ ᱠᱚ ᱚᱱᱟ ᱠᱚ ᱡᱟᱦᱟᱸ ᱛᱤᱱᱟᱹᱜ ᱠᱚ ᱵᱚᱱ ᱠᱩᱥᱤ ᱦᱚᱪᱚ ᱫᱟᱲᱮᱭᱟ ᱠᱚᱣᱟ ᱱᱟᱹᱭ ᱠᱚ ᱥᱮᱪᱮᱫ ᱰᱟᱦᱟᱨ ᱠᱚ ᱞᱟᱦᱟ ᱫᱟᱲᱮᱭᱟ ᱛᱟᱠᱚᱣᱟ ᱟᱠᱚᱣᱟᱜ
ᱦᱳᱭ ᱦᱳᱭ ᱮᱠᱟᱞ ᱥᱟᱹᱨᱤ ᱜᱮ᱾ ᱥᱮᱪᱮᱫ ᱮᱢᱟ ᱠᱚ ᱠᱷᱟᱡ ᱫᱚ ᱞᱟᱦᱟ ᱥᱮᱫ ᱠᱚ ᱪᱟᱞᱟᱣ ᱫᱟᱲᱮᱭᱟᱜ ᱜᱮᱭᱟ ᱟᱨ ᱚᱱᱠᱟ ᱜᱮ ᱤᱥᱠᱩᱞ ᱛᱟᱞᱟᱛᱮ ᱡᱩᱫᱤ ᱦᱩᱭᱞᱮᱱ ᱠᱷᱟᱱ ᱛᱚ ᱟᱹᱰᱤ ᱵᱷᱟᱹᱜᱤ ᱠᱚᱜ-ᱟ᱾
ᱦᱳᱭ ᱤᱥᱠᱩᱞ ᱛᱟᱞᱟ ᱛᱮᱢᱟ ᱟᱵᱚ ᱵᱚᱱ ᱪᱮᱥᱴᱟ ᱜᱮᱭᱟ᱾ ᱟᱨ ᱥᱚᱨᱠᱟᱨ ᱚᱠᱟ ᱞᱮᱠᱟᱭ ᱚᱠᱟ ᱦᱟᱭᱜᱟᱨᱮ ᱚᱠᱟ ᱴᱷᱟᱶ ᱠᱚᱨᱮ ᱮᱢᱟ ᱵᱚᱱ ᱠᱟᱱᱟ ᱚᱱᱟ ᱢᱟ ᱧᱮᱞᱚᱜ ᱠᱟᱱᱟ ᱟᱨᱠᱤ ᱠᱤᱪᱷᱩ ᱠᱤᱪᱷᱩ ᱫᱚ ᱮᱢᱮᱫ ᱜᱮᱭᱟᱭ ᱟᱨ ᱠᱤᱪᱷᱩ ᱫᱚ ᱟᱹᱣᱨᱤ ᱮᱢᱟᱭ᱾
ᱦᱳᱭ ᱦᱳᱭ᱾
ᱤᱥᱠᱩᱞ ᱛᱟᱞᱟ ᱛᱮᱠᱷᱟᱱ ᱫᱚ ᱚᱱᱟ ᱢᱟ ᱥᱮᱪᱮᱫ ᱠᱚᱫᱚ ᱢᱟ ᱵᱷᱟᱜᱮ ᱠᱚ ᱧᱟᱢ ᱠᱮᱭᱟ ᱢᱟᱪᱮᱫ ᱛᱟᱞᱟ ᱛᱮᱠᱚ ᱧᱟᱢᱟ ᱛᱚ᱾
ᱤᱠᱟᱞ ᱥᱟᱨᱤ ᱮᱠᱟᱞ ᱥᱟᱨᱤ᱾ ᱟᱫᱚ ᱱᱚᱣᱟ ᱞᱮᱠᱟᱛᱮ ᱟᱵᱚ ᱠᱚᱣᱟᱜ ᱦᱚᱸ ᱡᱩᱫᱤ ᱚᱱᱟ ᱛᱟᱞᱟᱛᱮ
ᱢᱤᱫ ᱠᱟᱛᱮ ᱟᱵᱚ ᱡᱩᱫᱤ ᱠᱟᱛᱷᱟ ᱵᱚᱱ ᱨᱚᱲ ᱠᱮᱭᱟ ᱛᱚ ᱥᱚᱨᱠᱟᱨ ᱦᱚᱸ ᱟᱸᱡᱚᱢ ᱫᱟᱲᱮ ᱦᱚᱪᱚ ᱠᱮᱭᱟᱵᱚᱱ᱾ ᱟᱨ ᱠᱟᱹᱢᱤᱠ
ᱚᱱᱟ ᱢᱟ ᱮᱠ ᱮᱠᱫᱚᱢ ᱠᱟᱛᱷᱟ ᱠᱟᱱ ᱜᱮᱭᱟ ᱟᱵᱚ ᱦᱚᱸ ᱢᱤᱫ ᱥᱟᱶ ᱵᱟᱵᱚᱱ ᱡᱩᱢᱤᱫ ᱞᱮᱱᱠᱷᱟᱱ ᱢᱤᱫ ᱛᱮ ᱵᱟᱵᱚᱱ ᱨᱚᱲ ᱞᱮᱠᱷᱟᱱ ᱥᱚᱨᱠᱟᱨ ᱦᱚᱸ ᱪᱤᱠᱟᱹᱛᱮ ᱢᱟᱱᱟᱣ ᱵᱟᱛᱟᱣ ᱛᱟᱵᱚᱱᱟ?
ᱦᱳᱭ ᱦᱳᱭ᱾ ᱟᱫᱚ ᱱᱤᱛᱚᱜ ᱫᱚ ᱯᱟᱹᱴᱷᱣᱟᱹ ᱠᱚ ᱱᱚᱝᱠᱟ ᱜᱮ ᱟᱵᱚ ᱡᱩᱣᱟᱹᱱ ᱠᱚ ᱱᱤᱛᱚᱜ ᱚᱞᱚᱜ ᱯᱟᱲᱦᱟᱜ ᱠᱚᱜᱮ ᱡᱩᱫᱤ ᱱᱚᱝᱠᱟ ᱵᱚᱱ ᱦᱩᱫᱤᱥ ᱞᱮᱠᱷᱟᱱ ᱛᱚ ᱡᱟᱹᱨᱩᱲ ᱵᱚᱱ ᱫᱟᱲᱮᱭᱟᱜ ᱠᱟᱜ ᱜᱮᱭᱟ ᱵᱚᱱ ᱜᱮ
ᱦᱮᱸ ᱠᱟᱱ ᱜᱮᱭᱟ ᱱᱚᱣᱟ ᱢᱟ ᱠᱚᱨᱟᱣ ᱢᱟ ᱦᱩᱭᱩᱜ ᱜᱮ ᱛᱟᱵᱚᱱᱟ ᱟᱵᱚ ᱦᱚᱸ, ᱱᱤᱡᱮᱨᱟᱜ ᱡᱟᱱᱟᱢ ᱨᱳᱲ
ᱤᱧ ᱦᱚᱸ
ᱱᱤᱡᱮᱨ ᱱᱟᱢ ᱟᱲᱟᱝ ᱛᱮ ᱡᱩᱚᱫᱤ ᱯᱟᱲᱦᱟᱣ ᱞᱮᱱᱠᱟᱱᱡ ᱛᱚ ᱟᱹᱰᱤ ᱵᱷᱟᱜᱤ ᱥᱮ ᱟᱹᱰᱤ ᱢᱚᱸᱡ ᱟᱹᱭᱟᱹᱜ ᱛᱟᱦᱮᱸᱱᱟ᱾ ᱛᱚ ᱡᱷᱚᱛᱚ ᱠᱷᱚᱡ ᱜᱮ ᱟᱹᱰᱤ ᱦᱳᱭ
ᱚᱱᱟ ᱪᱮᱛᱟᱱ ᱨᱮᱫᱚ ᱡᱮᱦᱮᱛᱩ ᱜᱚᱨᱚᱡ ᱫᱩᱞᱟᱹᱲ ᱦᱚᱸ ᱢᱮᱱᱟᱜ ᱠᱟᱫ ᱛᱟᱠᱚᱣᱟ ᱛᱟᱦᱞᱮ ᱩᱱᱠᱚᱣᱟᱜ ᱥᱮᱫ ᱜᱤᱫᱽᱨᱟᱹ ᱠᱚᱣᱟ ᱵᱚᱱ ᱯᱟᱹᱴᱷᱩᱣᱟᱹ ᱠᱚᱦᱚᱸ ᱟᱹᱰᱤ ᱞᱚᱜᱚᱱ ᱠᱚ ᱥᱮᱪᱮᱫ ᱥᱮᱪᱮᱫᱚᱜᱼᱟ ᱥᱮ ᱚᱱᱟ ᱵᱩᱡᱷᱟᱹᱣ ᱛᱮ ᱟᱹᱰᱤ ᱥᱚᱞᱦᱮᱜ ᱛᱠᱚᱣᱟ ᱟᱠᱚ ᱮᱴᱟᱜ ᱯᱟᱹᱨᱥᱤ ᱛᱮ ᱡᱟᱦᱟᱸ ᱞᱮᱠᱟ ᱠᱚ ᱚᱞᱚᱜ ᱯᱟᱲᱦᱟᱜ ᱠᱟᱱᱟ ᱚᱱᱟ ᱢᱟ ᱱᱟᱯᱟᱭ ᱠᱟᱛᱷᱟ ᱠᱟᱱ ᱜᱮᱭᱟ ᱮᱴᱟᱜ ᱯᱟᱹᱨᱥᱤ ᱦᱚᱸ ᱥᱮᱬᱟ ᱫᱚ ᱞᱟᱹᱠᱛᱤ ᱠᱟᱱ ᱜᱮᱭᱟ᱾ ᱥᱟᱶᱛᱮ ᱟᱵᱚᱱᱟᱜ ᱢᱟᱛᱚ ᱮᱠᱟᱞ ᱞᱟᱹᱠᱛᱤ ᱠᱟᱱᱟ ᱪᱮᱫᱟᱜ ᱥᱮ ᱯᱳᱭᱞᱳ ᱛᱚ ᱟᱭᱳ ᱟᱲᱟᱝ ᱛᱮᱜᱮ ᱥᱮᱬᱟ ᱞᱟᱹᱠᱛᱤ ᱠᱟᱱᱟ ᱤᱱᱟᱹ ᱛᱟᱭᱚᱢ ᱮᱴᱟᱜ ᱯᱟᱹᱨᱥᱤ ᱫᱚ ᱢᱮᱱᱟᱜ ᱟᱠᱟᱫ ᱜᱮᱛᱟ ᱵᱚᱱᱟ᱾ ᱡᱟᱦᱟᱸ ᱛᱤᱱᱟᱹᱜ ᱵᱚᱱ ᱥᱮᱬᱟ ᱫᱟᱲᱮᱭᱟᱜᱼᱟ ᱩᱱᱟᱹᱜ ᱜᱮ ᱵᱷᱟᱜᱤ ᱛᱟᱦᱮᱸᱱᱟ᱾
ᱮᱠᱟᱞ ᱥᱟᱨᱤ ᱮᱠᱟᱞ ᱥᱟᱨᱤ᱾ ᱟᱵᱚ ᱯᱟᱹᱨᱥᱤ ᱛᱮ ᱯᱟᱲᱟᱣ ᱞᱮᱠᱷᱟ ᱟᱹᱰᱤ ᱵᱷᱟᱜᱤ ᱵᱚᱞᱮ ᱟᱨ ᱮᱴᱟᱜ ᱠᱚ ᱯᱟᱹᱨᱥᱤ ᱛᱮ ᱪᱮᱫ ᱞᱮᱠᱟ ᱠᱚ ᱯᱟᱲᱦᱟᱜ ᱠᱟᱱᱟ ᱥᱮᱛᱟᱜ ᱥᱮᱫ ᱠᱚ ᱨᱟᱠᱟᱵᱚᱜ ᱠᱟᱱᱟ ᱛᱚ ᱚᱱᱠᱟᱜᱮ ᱟᱵᱚ ᱵᱚᱱ ᱨᱟᱠᱟᱵ ᱫᱟᱲᱮ ᱠᱮᱭᱟ᱾
ᱟᱫᱚ ᱱᱚᱣᱟᱜᱮ ᱢᱮᱱᱚᱜᱚᱜ ᱠᱟᱱᱟ ᱟᱵᱚᱣᱟᱜ ᱦᱚᱸ᱾ ᱡᱮᱢᱚᱱ ᱱᱚᱝᱠᱟᱜᱮ ᱤᱥᱠᱩᱞ ᱥᱟᱞᱟᱛᱮ ᱯᱟᱲᱦᱟᱣ ᱦᱩᱭ ᱞᱮᱱᱠᱷᱟᱱ ᱟᱹᱰᱤ ᱵᱷᱟᱹᱜᱤ ᱦᱩᱭ ᱠᱚᱜ
ᱵᱚᱲᱚ ᱤᱥ ᱡᱟᱦᱟᱸ ᱛᱤᱱᱟᱹᱜ ᱵᱚᱱ ᱫᱟᱲᱮᱭᱟᱜᱼᱟ ᱮᱠᱫᱚᱢ ᱪᱮᱥᱴᱟ ᱨᱮᱵᱚᱱ ᱛᱟᱦᱮᱸᱱᱟ ᱟᱨ ᱪᱮᱥᱴᱟ ᱞᱮᱠᱷᱟᱱ ᱫᱚ ᱚᱱᱟ ᱨᱮᱱᱟᱜ ᱫᱚ ᱚᱨᱡᱚ ᱫᱚᱵᱚᱱ ᱯᱷᱚᱛ ᱫᱚᱵᱚᱱ ᱧᱟᱢ ᱜᱮᱭᱟ ᱵᱟᱝ ᱫᱚ ᱵᱟᱝ᱾ ᱦᱚᱭᱛᱚ ᱚᱠᱛᱚ ᱞᱟᱜᱟᱜ-ᱟ ᱢᱮᱱᱠᱷᱟᱱ᱾ ᱟᱵᱚ ᱫᱚ ᱪᱮᱥᱴᱟ ᱟᱠᱟ ᱛᱟᱦᱮᱱ ᱛᱟᱵᱚᱱ
ᱮᱠᱟᱞ ᱮᱠᱟᱞ ᱪᱮᱥᱴᱟᱭ ᱜᱤ ᱛᱟᱦᱮ ᱟᱠᱟ ᱵᱚᱱ ᱛᱟᱦᱮᱱᱟ᱾ ᱛᱚ ᱢᱤᱜ ᱫᱤᱱ ᱫᱚ ᱡᱟᱹᱨᱩᱲ ᱦᱩᱭᱩᱜ ᱜᱮᱭᱟ ᱟᱯᱮᱥᱮᱱ᱾ ᱚᱱᱟ ᱞᱮᱠᱟᱛᱮ ᱡᱚᱛᱚᱜᱤ ᱜᱮ ᱟᱵ ᱵᱚ ᱠᱩᱨᱩᱢᱩᱴᱩᱭ ᱨᱮᱜᱤ ᱵᱚᱱ ᱛᱟᱦᱮᱱᱟ᱾
ᱦᱟᱨᱟ ᱵᱩᱨᱩᱭ ᱦᱩᱭᱩᱜ-ᱟ ᱦᱟᱨᱟ ᱵᱩᱨᱩ ᱞᱮᱠᱷᱟᱱ ᱡᱚ ᱫᱚ ᱢᱤᱫ ᱫᱤᱱ ᱫᱚ ᱢᱤᱫ ᱫᱤᱱ ᱫᱚ ᱵᱟᱭ ᱮᱢᱟᱵᱚᱱ ᱜᱮᱭᱟ᱾
ᱦᱳᱭ ᱦᱳᱭ᱾ ᱢᱤᱜᱴᱟᱝ ᱫᱟᱨᱮ ᱡᱮᱢᱚᱱ ᱨᱚᱦᱚᱭ ᱞᱮᱠᱟ ᱚᱱᱟ ᱠᱷᱚᱱ᱾ ᱟᱸᱥ ᱢᱮᱱᱟᱜ ᱡᱮ ᱢᱤᱫ ᱫᱤᱱ ᱡᱚ-ᱟ᱾ ᱛᱚ ᱱᱚᱝᱠᱟ ᱜᱤ ᱟᱵᱚ ᱱᱚᱣᱟ ᱯᱟᱹ ᱥᱤ ᱯᱚᱦᱟ ᱡᱩᱫᱤ ᱵᱚᱱ ᱾ ᱡᱚ ᱵᱤᱞᱤ ᱜᱮᱭᱟ ᱡᱟᱱᱤᱧ ᱟᱨ ᱱᱚᱝᱠᱟᱜᱤ ᱟᱸᱥ ᱛᱟᱦᱮᱱᱟ᱾
ᱦᱩᱸ ᱮᱠᱟᱞ ᱡᱚ ᱵᱮᱞᱮᱜ ᱜᱮᱭᱟ ᱠᱟᱨᱚᱱ᱾ ᱡᱟᱸᱦᱟ ᱡᱚᱛᱚᱱ ᱠᱟᱛᱟ ᱵᱚᱱ ᱦᱚᱨᱟ ᱞᱮ ᱠᱷᱟᱱ ᱫᱚ ᱚᱱᱟ ᱫᱚ ᱡᱚ ᱵᱮᱞᱮ ᱫᱚ ᱮᱠᱟᱞ ᱫᱚ ᱮᱢᱟᱵᱚᱱ ᱜᱮᱭᱟ ᱵᱟᱝ ᱫᱚ ᱵᱟᱝ᱾
ᱦᱳᱭ ᱦᱳᱭ᱾
ᱠᱷᱟᱱ ᱟᱵᱚ ᱫᱚ᱾ ᱚᱠᱟ ᱞᱮᱠᱟ ᱵᱚᱱ ᱡᱚᱛᱚᱱ ᱦᱟᱨᱟᱭᱟ ᱚᱱᱠᱟ ᱜᱮ ᱚᱨᱡᱚ ᱦᱚᱸᱵᱚᱱ ᱧᱟᱢᱟ ᱟᱨ
ᱮᱠᱟᱞ ᱮᱠᱟᱞ ᱥᱟᱹᱨᱤ ᱪᱮᱜ ᱞᱮᱠᱟ᱾ ᱢᱚᱡᱽ ᱛᱮ ᱡᱩᱫᱤ ᱫᱟᱨᱤ ᱡᱚᱛᱚᱱ ᱞᱮᱠᱷᱟᱱ ᱛᱚ ᱟᱰᱤ ᱡᱟ ᱞᱚᱜᱚᱱ ᱜᱮ ᱚᱱᱟ ᱠᱷᱚᱱ ᱡᱚᱢᱟᱜ ᱥᱮ ᱟᱨᱦᱚᱸ ᱧᱟᱢᱚᱜ-ᱟ᱾ ᱚᱱᱠᱟᱜᱤ᱾ ᱟᱵᱩ ᱦᱚᱸ ᱢᱚᱡᱽ ᱛᱮᱜᱮᱵᱚᱱ ᱦᱟᱨᱟ ᱵᱩᱨᱩ ᱞᱮᱠᱷᱟ ᱟᱰᱤ ᱞᱚᱜᱚᱱ ᱜᱮᱵᱚᱱ᱾ ᱧᱟᱢ ᱫᱟᱲᱤᱭᱟᱜ-ᱟ᱾
ᱦᱚᱸ ᱮᱠᱟᱞᱜᱮ ᱮᱠᱟᱞ᱾ ᱚᱱᱟᱛᱮ ᱱᱮᱛᱟᱨᱮᱱ᱾ ᱠᱟᱹᱴᱤᱡ ᱠᱟᱹᱴᱤᱡ ᱜᱤᱫᱽᱨᱟᱹ ᱥᱟᱶᱛᱮ ᱡᱩᱣᱟᱹᱱ ᱠᱚᱦᱚ ᱩᱱᱠᱩ ᱠᱚ ᱡᱟᱸᱦᱟᱭ ᱠᱚ ᱥᱮᱪᱮᱫᱚᱜ ᱠᱟᱱᱟ ᱩᱱᱠᱩ ᱱᱚᱣᱟ᱾ ᱤᱭᱟᱹ ᱵᱟᱝ ᱫᱩᱞᱟᱹᱲ ᱵᱟᱝ ᱠᱚ ᱮᱢᱟᱜ ᱠᱟᱱ ᱱᱚᱣᱟ ᱪᱮᱛᱟᱱ ᱨᱮ᱾
ᱦᱳᱭ ᱦᱳᱭ᱾
ᱡᱮ ᱟᱵᱚᱱᱟᱜ ᱢᱮᱱᱛᱮᱠᱚ ᱵᱩᱡᱷᱟᱹᱣ ᱢᱟ ᱩᱱᱠᱩ ᱦᱚᱸ ᱡᱮ ᱵᱟᱝ ᱱᱤᱡᱮᱨᱟᱜ ᱢᱮᱜ ᱴᱟᱝ ᱢᱮᱱᱟᱜ-ᱟ ᱾
ᱦᱳᱭ ᱱᱚᱝᱠᱟ ᱜᱤ᱾
ᱚᱠᱚᱭᱠᱚ ᱫᱟᱲᱮ ᱦᱟᱨᱟ ᱵᱩᱨᱩ ᱫᱚ ᱫᱤᱱᱟᱹᱢ᱾ ᱩᱱᱠᱩ ᱛᱟᱞᱟ ᱛᱮᱜᱮ ᱦᱟᱨᱟ ᱵᱩᱨᱩᱜ ᱟᱛᱚ᱾
ᱦᱳᱳ ᱦᱳᱭ ᱮᱠᱟᱞ ᱮᱠᱟᱞ᱾
ᱚᱱᱟ ᱰᱟᱦᱟᱨ ᱟᱵᱚ ᱵᱚᱱ ᱩᱫᱩᱜ ᱫᱟᱲᱮᱣ ᱠᱷᱟᱱ ᱢᱟ ᱟᱰᱤ ᱜᱮ ᱱᱟᱯᱟᱭᱚᱜ-ᱟ ᱪᱮᱥᱴᱟᱭᱟᱵᱚᱱ ᱡᱟ ᱛᱮ ᱚᱱᱟ ᱰᱟᱦᱟᱨ ᱨᱮᱜᱮ ᱵᱚᱱ ᱰᱟᱦᱨᱟᱣ ᱫᱟᱲᱮᱭᱟᱠᱚ ᱢᱟ᱾
ᱦᱳᱭ ᱮᱠᱟᱞ ᱮᱠᱟᱞ ᱚᱸᱰᱮ ᱜᱩᱨᱩ ᱜᱚᱢᱠᱮᱭ ᱢᱮᱱ ᱠᱟᱜ ᱞᱮᱠᱟ᱾ ᱟᱢᱟᱜ ᱚᱲᱟᱜ ᱞᱟᱹᱜᱤᱫ ᱟᱢᱟᱜ ᱫᱩᱣᱟᱹᱨ ᱟᱢᱟᱜ ᱚᱲᱟᱜ ᱟᱢᱟᱜ ᱚᱲᱟᱜ ᱞᱟᱹᱜᱤᱜ ᱟᱢᱟᱜ ᱫᱩᱣᱟᱹᱨ ᱞᱟᱹᱜᱤᱜ ᱡᱟᱸᱦᱟᱭ ᱫᱚ ᱵᱟᱭ ᱧᱮᱞᱟ ᱛᱷᱚ ᱟᱢᱜᱮᱢ ᱧᱮᱞᱟ ᱛᱷᱚ ᱚᱱᱠᱟᱜᱮ ᱟᱵᱚᱣᱟᱜ ᱯᱟᱨᱥᱤ᱾ ᱠᱟᱱᱟ ᱛᱚ ᱟᱵᱚᱣᱟᱜ ᱪᱤᱠᱤ ᱠᱟᱱᱟ ᱟᱵᱚᱜᱮ ᱧᱮᱞ ᱞᱟᱹᱠᱛᱤ ᱠᱟᱱᱟ ᱟᱨ᱾ ᱱᱤᱛ ᱠᱷᱚᱱ ᱜᱮ ᱟᱵᱚᱨᱮᱱ ᱜᱤᱫᱽᱨᱟᱹ ᱠᱚ ᱥᱮᱸᱬᱟ ᱠᱩ ᱞᱟᱠᱛᱤ ᱠᱟᱱᱟ᱾
ᱮᱠᱫᱚᱢ ᱥᱟᱹᱨᱤ ᱠᱟᱛᱷᱟ ᱜᱮᱭ ᱢᱮᱱ ᱟᱹᱜᱩ ᱠᱟᱫᱟ ᱚᱱᱠᱟ ᱞᱮᱠᱟᱛᱮᱜᱮ ᱱᱤᱡᱮᱨᱟᱜ ᱫᱚ ᱱᱤᱡᱮ ᱛᱮᱜᱮ ᱥᱟᱢ ᱴᱟᱣ ᱦᱩᱭᱩᱜ ᱛᱟᱢᱟ ᱧᱮᱞ ᱥᱟᱢᱴᱟᱣ ᱦᱩᱭᱩᱜ ᱛᱟᱢᱟ᱾
ᱪᱮᱠᱟ ᱞᱮᱠᱟ?
ᱵᱟᱭᱨᱤ ᱦᱚᱲ ᱫᱚ ᱵᱟᱭ ᱦᱮᱡ ᱠᱟᱛᱮᱫ ᱵᱟᱵᱟᱭ ᱧᱮᱞ ᱥᱟᱢᱴᱟᱣ ᱛᱟᱢᱟ ᱚᱱᱟᱛᱮ᱾ ᱱᱤᱡᱮᱨᱟᱜ ᱯᱟᱹᱨᱥᱤ ᱦᱚᱸ ᱱᱤᱡᱮᱨ ᱞᱮᱠᱟ ᱛᱮᱜᱮ, ᱡᱚᱛᱚᱱ ᱦᱟᱨᱟᱭ ᱦᱩᱭᱩᱜᱚᱜᱼᱟ᱾
ᱪᱮᱠᱟ ᱞᱮᱠᱟ᱾
ᱚᱠᱛᱚ ᱱᱟᱯᱤᱛ ᱛᱮᱫᱚ ᱱᱟᱯᱟᱭ, ᱢᱩᱪᱟᱹᱫ ᱨᱮᱫᱚ ᱴᱷᱤᱠ ᱜᱮᱭᱟ᱾
ᱮᱴᱟᱜ ᱯᱟᱹᱨᱥᱤ ᱠᱚᱣᱟᱜ ᱦᱚᱸ ᱯᱚᱨᱮ ᱫᱚ ᱯᱟᱹᱨᱥᱤ ᱯᱚᱦᱟ ᱫᱟᱨᱮ ᱦᱚᱸ ᱟᱹᱰᱤ ᱡᱟᱢᱯᱷᱮᱲ ᱦᱟᱨᱟ ᱵᱩᱨᱩᱜ ᱟᱠᱟᱱ᱾
ᱮᱠᱟᱞ ᱞᱮᱠᱟ ᱞᱮᱠᱟ
ᱟᱫᱚᱢ ᱵᱟᱥ ᱟᱵᱚ ᱛᱟᱞᱟ ᱨᱮᱫᱚ ᱵᱟᱝ ᱛᱟᱦᱮᱱᱟ, ᱜᱚᱴᱟ ᱫᱤᱥᱚᱢ ᱦᱚᱲ ᱛᱟᱞᱟ ᱨᱮᱜᱮ ᱛᱟᱦᱮᱱᱟ᱾ ᱚᱱᱠᱟ ᱦᱟᱨᱟ ᱵᱩᱨᱩ ᱞᱮᱱᱠᱷᱟᱱ᱾
ᱮᱠᱟᱞ ᱥᱟᱹᱨᱟᱹᱭᱠᱟᱞ, ᱦᱟᱨᱟᱵᱩᱨᱩ ᱞᱮᱠᱷᱟᱱ ᱫᱚ ᱟᱵᱚ ᱠᱚ ᱛᱟᱞᱟ ᱨᱮᱜᱮ ᱛᱟᱦᱮᱱᱟ ᱟᱹᱰᱤ᱾ ᱢᱚᱡᱽ ᱜᱮ ᱟᱨ ᱞᱟᱦᱟ ᱥᱮᱫ ᱵᱚᱱ, ᱪᱟᱞᱟᱣ ᱤᱫᱤ ᱫᱟᱲᱮᱭᱟᱜᱼᱟ᱾
ᱦᱳᱭ ᱴᱷᱤᱠ ᱜᱮᱭᱟ ᱛᱟᱦᱚᱞᱮ ᱜᱚᱢᱠᱮ ᱢᱟ ᱦᱮᱸ᱾
ᱦᱳᱭ
ᱱᱤᱭᱟᱹ ᱴᱷᱤᱠ ᱜᱮ ᱛᱟᱦᱮᱱᱟ, ᱴᱷᱤᱠ ᱜᱮᱭᱟ ᱦᱮᱸ᱾
ᱦᱳᱭ ᱡᱚᱦᱟᱨ ᱜᱮ᱾